ᱦᱮᱞᱳ
ᱦᱮᱸ ᱦᱮᱸ ᱦᱮᱞᱳ ᱨᱚᱞ ᱟᱸᱡᱚᱢᱚᱜ ᱠᱟᱱ ᱛᱟᱢᱟ
ᱦᱮᱸ ᱦᱮᱸ ᱡᱚᱦᱟᱨ ᱜᱮ
ᱦᱮᱸ ᱦᱮᱸ ᱡᱚᱦᱟᱨ ᱨᱚᱲ ᱠᱚ ᱚᱱᱠᱟ ᱵᱟᱭ ᱯᱨᱚᱰᱽᱞᱮᱢ ᱟᱭᱛᱚ
ᱦᱮᱸ ᱪᱮᱫ ᱵᱤᱱ ᱞᱟᱹᱭ ᱮᱫᱟ ᱾
ᱞᱟᱹᱭ ᱟᱞᱤᱧ ᱱᱚᱝᱠᱟ ᱨᱚᱲ ᱠᱚ ᱵᱟᱝ ᱜᱮᱫᱚᱜ ᱠᱟᱱᱟ ᱛᱚ
ᱵᱟ ᱵᱟ ᱵᱟᱧ ᱜᱮᱫᱚᱜ ᱠᱟᱱᱟ
ᱦᱳᱭ ᱤᱥᱯᱩᱥᱴᱟᱹ ᱥᱟᱺᱦᱤᱡ ᱜᱮ ᱟᱧᱡᱚᱢᱚᱜ ᱠᱟᱱᱟ ᱰᱟ
ᱦᱮᱸ
ᱟᱫᱚ ᱞᱟᱹᱭᱮᱫ ᱛᱟᱸᱦᱮ ᱞᱤᱧ ᱜᱚᱢᱠᱮ ᱛᱟᱦᱚᱞᱮ ᱪᱮᱫ ᱱᱤᱛ ᱨᱚᱯᱚᱲ ᱞᱮᱱᱠᱷᱟᱱ ᱵᱷᱟᱹᱜᱤ ᱠᱚᱜᱼᱟ
ᱥᱟᱯᱲᱟᱢ ᱠᱚᱢᱟ
ᱠᱟᱹᱴᱤᱡ ᱡᱩᱨ ᱧᱚᱜ ᱛᱮ ᱜᱚᱢᱠᱮ ᱞᱟᱹᱭ ᱵᱤᱱ ᱨᱚᱲ ᱠᱚ ᱠᱟᱹᱴᱤᱡ ᱵᱟᱝ ᱟᱸᱡᱚᱢᱚᱜ ᱠᱟᱱᱟ
ᱟᱪᱪᱷᱟ ᱟᱪᱪᱦᱟ ᱱᱤᱛᱚᱜ ᱡᱩᱨ ᱛᱮ ᱟᱸᱡᱚᱢᱚᱜ ᱠᱟᱱᱟ
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ
ᱦᱚᱸ ᱟᱪᱪᱷᱟ ᱦᱩᱸ ᱛᱟᱦᱚᱞᱮ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ
ᱦᱮᱸ ᱪᱤᱠᱟᱹ ᱵᱚᱞᱛᱮ ᱫᱚ ᱦᱟᱸᱜ ᱟᱹᱞᱤᱧ ᱫᱚ ᱦᱟᱸᱜ ᱚᱲᱟᱜ ᱠᱚᱨᱮ ᱜᱮ ᱢᱮᱱᱟᱜ ᱞᱤᱧᱟᱹ ᱦᱟᱸᱜ ᱟᱨ ᱚᱲᱟᱜ ᱠᱚᱨᱮᱱᱟᱜ ᱜᱮ ᱠᱟᱹᱢᱤ ᱵᱟᱲᱟ ᱦᱩᱭᱩᱜ ᱠᱟᱱᱟ ᱟᱫᱚ ᱚᱞᱚᱜ ᱯᱟᱲᱦᱟᱜ ᱠᱚᱫᱚ ᱦᱟᱸᱜ ᱞᱤᱧ ᱟᱹᱞᱤᱧ ᱫᱚ ᱞᱤᱧ ᱵᱟᱹᱜᱤ ᱦᱟᱠᱟᱜᱼᱟ ᱚᱱᱟᱛᱮ ᱚᱞᱚᱜ ᱦᱚᱸ ᱚᱲᱟᱜ ᱠᱚᱨᱮ ᱜᱮ ᱢᱮᱱᱟᱜ ᱞᱤᱧᱟ ᱦᱟᱸᱜ
ᱦᱩᱸ ᱟᱪᱪᱷᱟ ᱟᱪᱪᱷᱟ
ᱟᱹᱵᱤᱱ ᱫᱚ ᱦᱟᱸᱜ
ᱛᱟᱦᱚᱞᱮ ᱚᱱᱠᱟ ᱪᱟᱥ ᱵᱟᱥ ᱠᱚ ᱠᱟᱹᱢᱤ ᱠᱚᱫᱚ ᱟᱨᱟᱢᱵᱷᱚ ᱟᱠᱟᱱᱟ ᱥᱮ ᱵᱟᱝ
ᱦᱮᱸ ᱟᱨᱟᱢᱵᱷᱚ ᱟᱠᱟᱱᱟ ᱟᱞᱮ ᱥᱮᱫ ᱫᱚ ᱦᱚᱞᱟ ᱢᱟᱦᱫᱮᱨ ᱦᱮᱸ ᱟᱞᱮ ᱥᱮᱫ ᱫᱚ ᱞᱟᱦᱟ ᱠᱷᱚᱡ ᱜᱮ ᱟᱨᱟᱢᱵᱷᱚ ᱟᱠᱟᱱᱟ ᱟᱞᱮ ᱥᱮᱫ ᱫᱚ ᱠᱟᱹᱴᱤᱡ ᱫᱟᱜ ᱨᱮᱱᱟᱜ ᱪᱮᱫ ᱤᱧ ᱞᱟᱹᱭᱟ ᱞᱟᱦᱟ ᱠᱷᱚᱡ ᱜᱮ ᱥᱩᱵᱤᱫᱟ ᱢᱮᱱᱟᱜᱼᱟ ᱟᱫᱚ ᱚᱱᱟᱛᱮ ᱞᱟᱦᱟ ᱠᱷᱚᱡ ᱜᱮ ᱟᱞᱮ ᱛᱮ ᱥᱮᱫ ᱫᱚ ᱨᱚᱦᱚᱭ ᱠᱚᱫᱚ ᱦᱩᱭᱩᱜ ᱠᱟᱱᱟ
ᱟᱪᱪᱷᱟ
ᱱᱤᱛᱚᱜ ᱫᱚ ᱦᱟᱸᱜ ᱢᱟᱱᱮ ᱥᱟᱨᱫᱤ ᱟᱠᱟᱱᱟ ᱟᱨᱠᱤ
ᱟᱞᱮ ᱥᱮᱱ ᱢᱟ ᱱᱚᱜᱼᱚᱭ ᱱᱤᱛᱚᱝ ᱦᱚᱸ ᱟᱹᱣᱨᱤ ᱮᱦᱚᱵᱚᱜ ᱜᱮᱭᱟ ᱦᱚᱜ-ᱚᱭ ᱡᱟᱭᱦᱩᱠ ᱥᱮᱨᱢᱟ ᱡᱟᱹᱲᱤ ᱜᱮᱠᱚ ᱛᱟᱺᱜᱤ ᱠᱟᱫ ᱛᱟᱦᱮᱸᱱ
ᱟᱫᱚ ᱟᱞᱮ ᱥᱮᱫ ᱫᱚ ᱦᱟ ᱡᱟᱦᱟᱭ ᱱᱩᱠᱩ ᱢᱟᱨᱟᱝ ᱪᱟᱹᱥᱤ ᱩᱱᱠᱩ ᱠᱚᱜᱮ ᱛᱟᱭᱱᱚᱢ ᱜᱮᱭᱟᱠᱚ ᱦᱟᱸᱜ ᱵᱟᱠᱷᱟᱱ ᱡᱟᱦᱟᱭ ᱠᱚ ᱠᱚᱢ ᱧᱚᱜ ᱦᱟᱥᱟ ᱡᱟᱭᱜᱟ ᱠᱚ ᱦᱮᱱᱟ ᱛᱟᱠᱚᱣᱟ ᱩᱱᱠᱩ ᱫᱚ ᱦᱟᱸᱜ ᱠᱚ ᱨᱚᱦᱚᱭ ᱪᱟᱵᱟᱣ ᱠᱟᱫ ᱞᱮᱠᱟ ᱜᱮ
ᱛᱟᱦᱞᱮ ᱜᱚᱝᱠᱮ ᱟᱯᱮᱥᱮᱡ ᱫᱚ ᱦᱟ ᱨᱚᱦᱚᱭ ᱠᱚᱫᱚ ᱟᱹᱣᱤᱭᱟ-ᱟ ᱛᱚ ᱦᱟᱸᱜ
ᱟᱣᱨᱤ ᱡᱟᱭᱦᱳᱠ ᱛᱚᱞᱟ ᱠᱚ ᱜᱤᱲᱤ ᱵᱟᱲᱟᱭ ᱜᱮᱭᱟ ᱱᱤᱛ ᱦᱚᱸ
ᱛᱟᱦᱚᱞᱮ ᱦᱟᱜ ᱱᱤᱛᱚᱜ ᱫᱚ ᱦᱟᱜ ᱯᱮ ᱟᱪᱷᱲᱟᱭᱮᱫ-ᱟ ᱛᱚᱦᱟᱸᱜ
ᱦᱩᱻ ᱠᱚ ᱪᱟᱞᱟ ᱠᱟᱱᱟ ᱟᱨᱦᱚᱸ ᱱᱚᱜ-ᱚᱭ ᱛᱚ ᱦᱩᱭᱩᱜ ᱠᱟᱱᱟ ᱟᱨᱚ ᱢᱟᱡᱷᱮ ᱢᱚᱫᱷᱮᱭ ᱫᱟᱜ ᱜᱚᱫᱟᱜ ᱠᱟᱱᱟ ᱢᱟᱱᱮ ᱵᱷᱟᱹᱜᱤ ᱞᱮᱠᱟ ᱛᱚᱞᱟ ᱜᱤᱰᱤ ᱠᱚᱦᱚ ᱵᱟᱝ ᱜᱟᱱᱚᱜ ᱠᱟᱱᱟ
ᱚᱱᱛᱮ ᱡᱟᱹᱯᱩᱫ ᱫᱚ ᱟᱯᱮ ᱥᱮᱫ ᱪᱮᱫ ᱞᱮᱠᱟᱭ ᱡᱟᱹᱯᱩᱫ ᱵᱟᱲᱟᱭᱮᱫᱟ
ᱱᱤᱛᱚᱜ ᱫᱚ ᱦᱟᱸᱜ ᱟᱯᱟᱛᱚᱛᱚ ᱫᱚ ᱠᱚᱢ ᱠᱟᱜ-ᱟᱭ ᱦᱟᱸᱜ ᱞᱟᱦᱟ ᱫᱚ ᱦᱟᱸᱜ ᱫᱟᱜᱮᱫ ᱜᱮ ᱛᱟᱦᱮ ᱛᱮ ᱱᱤᱛᱚᱜ ᱫᱚ ᱠᱟᱹᱴᱤᱡ ᱠᱚᱢ ᱧᱚᱜ ᱠᱟᱜ-ᱟᱭ ᱱᱤᱛᱚᱜ ᱫᱚ ᱦᱟᱸᱜ ᱠᱟᱴᱤᱡ ᱥᱤ ᱥᱤᱛᱩᱝ ᱵᱟᱲᱟᱭᱮᱜ-ᱟᱭ
ᱦᱩᱻ
ᱟᱫᱚ ᱜᱚᱝᱠᱮ ᱟᱯᱮ ᱥᱮᱱ ᱫᱚ ᱟᱫᱚ ᱛᱤᱱ ᱫᱷᱟᱣ ᱛᱤᱱ ᱫᱷᱟᱣ ᱯᱮ ᱪᱟᱥᱟ ᱦᱟᱸᱜ
ᱪᱟᱥ ᱫᱚ ᱟᱞᱮ ᱫᱚ ᱱᱚᱝᱠᱟ ᱵᱟᱨᱯᱮ ᱡᱮᱠᱟ ᱜᱮᱞᱮ ᱪᱟᱥᱟ ᱟᱞᱮ ᱵᱳᱞᱛᱮ ᱟᱞᱮᱥᱮᱱ ᱦᱚ ᱫᱟᱜ ᱨᱮᱱᱟᱜ ᱟᱸᱡᱷᱟᱴ ᱠᱚ ᱵᱟᱱᱩᱜ ᱟᱱᱟ ᱥᱮᱞᱳ ᱠᱚ ᱢᱮᱱᱟᱜ ᱜᱮᱭᱟ ᱪᱟᱥ ᱫᱚ ᱞᱟᱹᱭ ᱞᱮᱠᱷᱟᱱ ᱟᱫᱚ ᱵᱟᱹᱲᱛᱤ ᱠᱟᱭᱛᱮ ᱦᱳᱲᱳ ᱠᱚᱜᱮ ᱪᱟᱥ ᱵᱟᱲᱟᱭ ᱦᱩᱭᱩᱜ ᱛᱤᱞᱢᱤᱧ ᱛᱩᱲᱤ ᱚᱱᱟ ᱢᱟᱡᱷᱮ ᱢᱚᱫᱷᱮ ᱨᱮ ᱪᱟᱥ ᱦᱩᱭᱩᱜ ᱜᱮᱭᱟ ᱟᱯᱮ ᱥᱟᱱ ᱫᱚ ᱛᱤᱱᱟᱹᱜ ᱡᱮᱠᱷᱟ ᱯᱮ ᱪᱟᱥᱟ
ᱦᱮ ᱟᱞ ᱥᱮᱫ ᱦᱚ ᱩᱱᱠᱟ ᱵᱟᱨᱚ ᱢᱟᱥ ᱜᱮᱠᱚ ᱪᱟᱥᱟ ᱦᱟᱸᱜ
ᱚᱸ ᱟᱪᱪᱷᱟ ᱟᱪᱪᱷᱟ ᱮᱱᱛᱮ ᱦᱳᱲᱳ ᱠᱚᱜᱮ ᱪᱟᱥ ᱦᱩᱭᱩᱜ-ᱟ ᱥᱮ ᱟᱨᱦᱚᱸ ᱮᱴᱟᱜ ᱠᱤᱪᱷᱩ
ᱦᱩᱲᱩ ᱠᱚᱦᱚ ᱪᱟᱥ ᱦᱩᱭᱩᱜ ᱜᱮᱭᱟ ᱟᱨ ᱥᱟᱶᱛᱮ ᱟᱨ ᱱᱚᱜ-ᱚᱭ ᱥᱤᱛᱩ ᱥᱤᱛᱩᱝ ᱫᱤᱱ ᱫᱚ ᱦᱟᱸᱜ ᱵᱟᱫᱟᱢ ᱠᱚ ᱛᱤᱞᱢᱤᱧ ᱠᱚ ᱛᱩᱲᱤ ᱠᱚ ᱦᱟᱸᱜ ᱪᱟᱥ ᱵᱟᱲᱟᱭᱮᱫᱟ ᱛᱚ ᱟᱫᱚ ᱥᱚᱵᱽᱡᱤ ᱠᱚᱦᱚᱸ ᱪᱟᱥ ᱪᱟᱥ ᱵᱟᱲᱟᱭᱮᱫ ᱜᱮᱭᱟ ᱟᱞᱮ ᱥᱮᱫ ᱫᱚ ᱦᱟᱸᱜ
ᱥᱚᱵᱽᱡᱤ ᱫᱚ ᱟᱫᱚ ᱚᱲᱟᱜ ᱞᱮᱠᱟᱡ ᱜᱮ ᱥᱮ ᱟᱻ ᱵᱮᱯᱟᱨ ᱵᱟᱱᱩᱡ ᱠᱚ ᱵᱷᱟᱠᱨᱟ
ᱟᱫᱚ ᱦᱟᱸᱜ ᱟᱞᱮ ᱫᱚ ᱦᱟᱸᱜ ᱚᱲᱟᱜ ᱡᱚᱢ ᱵᱟᱠᱷᱨᱟ ᱜᱮᱞᱮ ᱪᱟᱥᱟ ᱡᱟᱦᱟᱭ ᱠᱚ ᱦᱟᱥᱟ ᱡᱟᱭᱜᱟ ᱠᱚ ᱵᱟᱹᱲᱛᱤ ᱜᱮᱛᱟᱠᱚ ᱛᱚ ᱩᱱᱠᱩ ᱫᱚ ᱦᱟ ᱚᱲᱟᱜ ᱞᱟᱹᱜᱤᱫ ᱦᱚᱠᱚ ᱪᱟᱥᱟ ᱟᱨ ᱵᱟᱦᱨᱮ ᱟᱠᱷᱨᱤᱧ ᱞᱟᱜᱤᱫ ᱦᱚᱠᱚ ᱪᱟᱥᱟ ᱩᱱᱠᱩ ᱟᱫᱚ ᱱᱤᱡᱮ ᱫᱚᱦᱟ ᱫᱚ ᱚᱱᱠᱟ ᱦᱟᱥᱟ ᱡᱟᱭᱜᱟ ᱠᱚ ᱵᱟᱱᱩᱜ ᱛᱮ ᱦᱚ ᱚᱲᱟᱜ ᱞᱟᱜᱤᱫ ᱜᱮ ᱡᱚᱢ ᱞᱟᱜᱤᱫ ᱪᱟᱥ ᱵᱟᱲᱟ ᱦᱩᱭᱩᱜ ᱜᱚᱝᱠᱮ ᱨᱚᱲ ᱟᱱᱡᱚᱢᱚᱜ ᱠᱟᱱᱟ ᱥᱮ
ᱦᱮ ᱦᱮ ᱟᱱᱡᱚᱢ
ᱛᱟᱦᱞᱮ ᱜᱚᱝᱠᱮ ᱠᱟᱢᱤ ᱠᱚᱫᱚ ᱦᱟ ᱛᱟᱞᱦᱮ ᱪᱮᱫ ᱞᱮᱠᱟ ᱪᱮᱫ ᱠᱚᱦᱟ ᱵᱤᱱ ᱵᱟᱲᱟᱭ ᱜᱮ
ᱠᱟᱢᱤ ᱫᱚ ᱥᱟᱱᱟᱢᱟ ᱜᱮ ᱵᱟᱲᱟᱭ ᱫᱚ ᱢᱮᱱᱟᱜ-ᱟ ᱚᱱᱟ ᱢᱩᱫᱨᱮ ᱟᱫᱚ ᱱᱤᱛ ᱦᱚ ᱚᱞ ᱯᱟᱲᱦᱟᱣ ᱫᱚ ᱟᱣᱨᱤ ᱪᱟᱵᱟᱜ ᱜᱮᱭᱟ ᱚᱞ ᱯᱟᱲᱦᱟᱣ ᱪᱟᱞᱟᱜ ᱠᱟᱱ ᱜᱮᱭᱟ ᱱᱤᱛᱚ ᱦᱚ᱾ ᱛᱚ ᱚᱞ ᱯᱟᱲᱦᱟᱜ ᱠᱷᱟᱛᱤᱨ ᱫᱚ ᱵᱟᱦᱨᱮ ᱠᱚᱨᱮ ᱜᱮ ᱛᱟᱦᱮ ᱦᱩᱭᱩᱟ ᱛᱚ ᱚᱲᱟᱜ ᱠᱚᱨᱮ ᱚᱱᱠᱟ ᱵᱟᱝ ᱛᱟᱦᱮ ᱦᱩᱭᱩ ᱜᱮᱭᱟ ᱚᱭ ᱡᱟ ᱠᱟᱹᱢᱤ ᱵᱟᱲᱟ ᱥᱮᱬᱟ ᱡᱚᱝ ᱵᱟᱲᱟᱭ ᱡᱚᱝ ᱞᱮᱠᱟ ᱛᱮᱫᱚ ᱥᱟᱱᱟᱢ ᱠᱟᱹᱢᱤ ᱜᱮ ᱵᱟᱲᱟᱭ ᱢᱮᱱᱟᱜᱼᱟ ᱟ ᱫᱚ ᱚᱲᱟᱜ ᱠᱚᱨᱮ ᱜᱮ ᱦᱮᱡ ᱵᱟᱲᱟ ᱦᱳᱭ ᱠᱷᱟᱱ ᱜᱮ ᱪᱟᱥᱵᱟᱥ ᱠᱚᱨᱮᱱᱟᱜ ᱠᱟᱹᱢᱤ ᱥᱟᱶᱛᱮ ᱮᱴᱟᱜ ᱠᱟᱹᱢᱤ ᱠᱚᱦᱚᱸ ᱡᱮ
ᱪᱟᱥᱵᱟᱥ ᱨᱮᱱᱟᱜ ᱡᱟᱦᱳᱠ ᱚᱞ ᱯᱟᱲᱦᱟᱣ ᱦᱩᱭᱩᱜ ᱠᱟᱱᱟ ᱡᱟᱦᱟᱸ ᱫᱤᱥᱟᱹᱛᱮ ᱚᱱᱟ ᱫᱤᱥᱟᱹ ᱠᱚ ᱵᱟᱝ ᱯᱩᱨᱟᱹᱣ ᱞᱮᱱᱠᱷᱟᱱ ᱪᱟᱥᱵᱟᱥ ᱜᱮᱛᱚ ᱟᱯᱱᱟᱨᱟᱜ ᱡᱤᱭᱳ ᱱᱟᱥᱮ ᱦᱟᱸᱜ
ᱦᱮᱸ ᱦᱮᱸ ᱟᱵᱚ ᱥᱟᱱᱛᱟᱲ ᱫᱚ ᱦᱟᱸᱜ ᱵᱟᱵᱚᱱ ᱪᱟᱥ ᱞᱮᱠᱷᱟᱱ ᱠᱟᱦᱟᱸᱜ ᱡᱚᱢ ᱦᱟᱸᱜ ᱵᱟᱝ ᱵᱚᱱ ᱧᱟᱢᱟ ᱦᱟᱸᱜ
ᱦᱩᱸ
ᱟᱞ ᱟᱵᱚ ᱫᱚ ᱟᱻ ᱫᱟᱲᱮ ᱢᱮᱱᱟᱜ ᱛᱟᱵᱚᱱ ᱛᱮᱟᱵᱚᱱ ᱪᱟᱥᱮᱫ ᱛᱮᱵᱚᱱ ᱡᱚᱢᱟ ᱦᱟᱜ ᱱᱮᱛᱟᱨ ᱫᱚ ᱦᱟᱜ ᱚᱞᱚᱜ ᱯᱟᱲᱦᱟᱜ ᱠᱟᱱᱟ ᱠᱚ ᱟᱭᱢᱟ ᱯᱟᱹᱴᱷᱣᱟᱹ ᱠᱚᱜᱮ ᱦᱟᱜ ᱟᱨ ᱛᱮ ᱱᱮᱛᱟᱨ ᱫᱚ ᱫᱩᱲᱩᱵ ᱫᱩᱲᱩᱵ ᱦᱚ ᱡᱚᱢ ᱜᱟᱱᱚᱜ ᱠᱟᱱᱟ᱾ ᱦ
ᱪᱟᱥᱵᱟᱥ ᱵᱷᱚᱨᱥᱜᱮ ᱡᱟᱹᱥᱛᱤ ᱠᱟᱭᱛᱮᱯᱚᱫ ᱛᱟᱵᱚᱥ
ᱦᱮᱸ ᱦᱮᱸ
ᱠ ᱢᱮᱛᱮ ᱫᱚ ᱟᱵ
ᱦᱮᱸ ᱟᱫᱚ ᱞᱟᱦᱟ ᱫᱚ ᱦᱟᱸᱜ ᱝᱠᱮ ᱚᱱᱠᱟ ᱚᱞᱚᱜ ᱯᱟᱲᱦᱟᱣ ᱠᱚ ᱵᱟᱝ ᱛᱟᱦᱮᱸ ᱠᱟᱱ ᱛᱚ ᱞᱟᱦᱟ ᱫᱚ ᱦᱟᱸᱜ ᱪᱟᱥᱛᱮᱫᱠᱚ ᱡᱚᱢᱮᱫ ᱛᱟᱦᱮᱸᱜᱼᱟ ᱟᱫᱚ ᱱᱤᱛᱳᱜ ᱫᱚ ᱦᱟᱸᱜ ᱚᱞᱚᱜ ᱯᱟᱲᱦᱟᱜ ᱫᱤᱱ ᱦᱮᱡ ᱟᱠᱟᱱᱟ ᱱᱤᱛᱚᱜ ᱫᱚ ᱚᱞ ᱯᱟᱲᱦᱟᱣ ᱛᱮ ᱪᱮᱛᱟᱱ ᱥᱮᱫ ᱪᱟᱞᱟᱣ ᱠᱟᱛᱮ ᱱᱤᱡᱮᱨᱟᱜ ᱡᱟᱸᱜᱟ ᱛᱤ ᱛᱤᱸᱜᱩ ᱠᱟᱛᱮᱫ ᱡᱚᱢ ᱦᱚᱸ ᱜᱟᱱᱚᱜ ᱠᱟᱱᱟ ᱱᱮᱛᱟᱨ ᱫᱚ ᱦᱮᱸ
ᱫᱚ ᱞᱟᱦᱟ ᱞᱮᱠᱟ ᱞᱮᱠᱟᱛᱮ ᱫᱚ ᱱᱤᱭᱟᱹ ᱞᱟᱦᱟ ᱦᱟᱯᱲᱟᱢ ᱠᱚᱴᱷᱮᱱ ᱫᱚ ᱟᱹᱰᱤ ᱢᱟᱱᱮ ᱥᱟᱸᱜᱮ ᱩᱛᱟᱹᱨ ᱜᱮ ᱡᱟᱭᱜᱟ ᱡᱚᱢᱤᱠ ᱠᱚᱦᱚᱸ ᱛᱟᱦᱮᱸ ᱠᱟᱱᱟ ᱱᱮᱛᱟᱨ ᱚᱱᱟ ᱠᱚᱫᱚ ᱞᱟᱹᱭ ᱞᱮᱱᱠᱷᱟᱱ ᱦᱟᱹᱴᱤᱧ ᱟᱠᱟᱱᱟ ᱠᱤᱪᱷᱩᱜ ᱠᱷᱟᱱ ᱫᱚ ᱟᱵᱚ ᱦᱚᱲᱟᱜ ᱦᱟᱯᱲᱟᱢ ᱠᱚ ᱚᱱᱠᱟ
ᱫᱩᱥᱟᱹ ᱵᱩᱫᱽᱫᱷᱤ ᱠᱚ ᱵᱟᱝ ᱛᱟᱦᱮᱸ ᱠᱟᱱ ᱛᱟᱠᱚᱣᱟ ᱾ ᱚᱱᱟ ᱠᱷᱟᱹᱛᱤᱨ ᱠᱚ ᱯᱷᱟᱹᱲᱩ ᱦᱚᱪᱚ ᱠᱟᱱᱟ ᱠᱚ, ᱠᱤᱪᱷᱩ ᱠᱤᱪᱷᱩ ᱚᱱᱠᱟ ᱢᱮᱱᱟᱜ ᱠᱚᱣᱟ ᱾ ᱫᱟ ᱦᱟᱸᱥᱟ ᱡᱟᱭᱜᱟ ᱠᱚ ᱥᱟᱸᱜᱮ ᱜᱮ ᱛᱟᱦᱮᱸ ᱠᱟᱱᱟ ᱪᱟᱥᱵᱟᱥ ᱠᱚ ᱥᱟᱸᱜᱮ ᱜᱮᱠᱚ ᱠᱚᱨᱟᱣ ᱛᱟᱦᱮᱱ ᱩᱱᱫᱚ ᱟᱫᱚ ᱪᱟᱥ ᱵᱷᱚᱨᱥᱟ ᱨᱮᱜᱮ ᱦᱳᱲᱳ ᱠᱚ ᱛᱟᱦᱮᱸ ᱠᱟᱱᱟ ᱟᱨᱠᱚ ᱟᱮ ᱛᱟᱯ
ᱟᱪᱪᱷᱟ ᱛᱟᱦᱚᱞᱮ ᱦᱟᱸᱜ ᱜᱚᱢᱠᱮ ᱚᱞᱚᱜ ᱯᱟᱲᱦᱟᱣ ᱫᱚ ᱛᱱᱟᱹᱜ ᱫᱷᱟᱹᱨᱤᱡ ᱪᱟᱞᱟᱜ ᱠᱟᱱ ᱜᱮ ᱦᱟᱸᱜ᱾
ᱱᱚᱜᱼᱚᱭ ᱱᱤᱛᱚᱜ ᱜᱨᱮᱡᱩᱭᱮᱥᱚᱱ ᱠᱚᱢᱯᱞᱤᱴᱚᱜ ᱠᱟᱱᱟ ᱦᱟᱸᱜ ᱜᱨᱮᱡᱩᱭᱮᱥᱚᱱ ᱨᱮᱱᱟᱜ ᱯᱷᱳᱨᱛᱷ ᱤᱭᱟᱨ ᱪᱟᱞᱟᱜ ᱠᱟᱱᱟ
ᱛᱟᱦᱚᱞ ᱜᱚᱝᱠᱮ ᱦᱟᱸᱜ ᱚᱞᱚᱜ ᱯᱟᱲᱟᱜ ᱫᱚ ᱛᱟᱦᱚᱞᱮ ᱦᱟᱸᱜ, ᱪᱮᱫ ᱞᱮᱠᱟ ᱱᱚᱣᱟ ᱪᱤᱠᱤ ᱛᱮᱜᱮ ᱥᱮ ᱱᱚᱝᱠᱟ ᱟᱨᱦᱚ ᱮᱴᱟᱜ ᱮᱴᱟᱜ ᱯᱟᱹᱨᱤᱥ ᱠᱚᱛᱮ?
ᱚᱞ ᱯᱟᱲᱦᱟᱣ ᱫᱚ ᱦᱟᱸᱜ ᱪᱤᱠᱤ ᱛᱮᱜᱮ ᱮᱛᱚᱦᱚᱵ ᱦᱩᱭ ᱟᱠᱟᱱᱟ ᱾ ᱛᱮᱜᱮ ᱡᱟᱭᱦᱳᱠ ᱚᱱᱠᱟ, ᱞᱟᱯᱷᱟᱝ ᱥᱮᱪᱮᱫ ᱠᱚᱨᱮ ᱫᱚ ᱦᱟᱸᱜ ᱚᱞ ᱯᱟᱲᱦᱟᱣ ᱢᱟᱛᱚ ᱦᱟᱸᱜ ᱟᱵᱚ ᱪᱤᱠᱤ ᱛᱮᱢᱟ ᱵᱟᱵᱚᱱ ᱧᱟᱢᱟ ᱾ ᱵᱮᱡᱽ ᱠᱟᱱᱟᱞᱮ ᱦᱟᱸᱜ ᱾ ᱥᱟᱭᱮᱱᱥ ᱨᱮᱱᱟᱜ ᱢᱟ ᱚᱱᱠᱟ ᱞᱟᱯᱷᱟᱝ ᱠᱚᱞᱮᱡᱽ ᱜᱨᱮᱡᱩᱭᱮᱥᱚᱱ ᱠᱚᱨᱮ ᱢᱟ ᱪᱤᱠᱤ ᱛᱮᱢᱟ ᱵᱟᱝ ᱛᱟᱦᱮᱱ ᱾ ᱟᱢᱟᱜ ᱚᱞ ᱯᱟᱲᱦᱟᱣ ᱠᱚᱫᱚ ᱪᱤᱠᱤ ᱠᱚᱨᱟᱣ ᱦᱩᱭ ᱠᱟᱱᱟ ᱾ ᱟᱵᱤᱱ ᱫᱚ ᱜᱚᱢᱠᱮ ᱪᱤᱠᱤ ᱯᱚᱛᱚᱵ ᱛᱤᱱᱟᱜ ᱴᱟ ᱵᱤᱱ ᱩᱨᱩᱢ ᱜᱮᱭᱟ?
ᱦᱮᱸ ᱪᱤᱠᱤ ᱫᱚ ᱦᱟᱸᱜ ᱱᱚᱝᱠᱟ ᱫᱚ ᱦᱟᱸᱜ ᱠᱟᱹᱴᱤᱡ ᱫᱷᱟᱨᱟ ᱫᱚᱞᱤᱧ ᱩᱨᱩᱢ ᱜᱮᱭᱟ ᱦᱟᱸᱜ, ᱟᱫᱚ ᱟᱹᱞᱤᱧ ᱫᱚ ᱦᱟᱸᱜ ᱯᱳᱭᱞᱳ ᱠᱷᱚᱡ ᱜᱮ ᱦᱟᱸᱜ ᱵᱟᱝᱞᱟ ᱢᱤᱰᱤᱭᱟᱢ ᱛᱮᱜᱮᱞᱤᱧ ᱯᱟᱲᱦᱟᱣ ᱞᱮᱱ ᱛᱟᱸᱦᱮᱱᱟ ᱾ ᱟᱫᱚ ᱦᱟᱸᱜ ᱚᱱᱟ ᱴᱩᱭᱮᱞᱵᱷ ᱫᱷᱟᱹᱨᱤᱡ ᱫᱚ ᱦᱟᱸᱜ ᱵᱟᱝᱞᱟ ᱢᱤᱰᱤᱭᱟᱢ ᱛᱮᱜᱮᱞᱤᱧ ᱮᱢ ᱟᱠᱟᱜᱼᱟ ᱾
ᱦᱟᱸ ᱾
ᱟᱫᱚ ᱪᱤᱠᱤ ᱫᱚ ᱦᱟᱸᱜ ᱵᱟᱰᱟᱭ ᱫᱚ ᱢᱮᱱᱟᱜ ᱛᱟᱹᱞᱤᱧᱟ ᱦᱟᱸᱜ ᱾ ᱱᱚᱣᱟ ᱫᱚ ᱟᱵᱚᱣᱟᱜ ᱥᱟᱱᱛᱟᱲ ᱨᱮᱱᱟᱜ ᱠᱟᱱᱟ ᱱᱚᱣᱟ ᱦᱚᱸ ᱵᱟᱝ ᱵᱟᱲᱟᱭ ᱞᱮᱠᱷᱟᱱ ᱵᱟᱭ ᱜᱟᱱᱚᱜᱼᱟ ᱾ ᱛᱟᱯᱚᱨᱮ, ᱠᱟᱹᱣᱰᱤ ᱠᱚᱨᱮᱱᱟᱜ ᱟᱱᱟᱴ ᱠᱷᱟᱹᱛᱤᱨ ᱛᱮ ᱟᱹᱞᱤᱧ ᱫᱚ ᱟᱹᱞᱤᱧ ᱫᱚ ᱦᱟᱸᱜ ᱩᱱᱟᱹᱜ ᱞᱟᱯᱷᱟᱝ ᱥᱮᱫ ᱫᱚ ᱵᱟᱞᱤᱧ ᱪᱟᱞᱟᱣ ᱫᱟᱲᱮ ᱠᱟᱜᱼᱟ ᱾ ᱚᱱᱟᱛᱮ ᱚᱲᱟᱜ ᱠᱚᱨᱮ ᱜᱮ ᱦᱟᱸᱜ ᱢᱮᱱᱟᱜ ᱞᱤᱧᱟ ᱾ ᱟᱫᱚ ᱯᱟᱲᱦᱟᱣ ᱢᱟᱛᱚ ᱦᱟᱸ ᱟᱹᱞᱤᱧᱟᱜ ᱢᱚᱱᱮ ᱦᱚᱸ ᱛᱟᱦᱮᱸ ᱠᱟᱱᱟ ᱡᱮ, ᱯᱟᱲᱦᱟᱣ ᱛᱮ ᱢᱟᱨᱟᱝ ᱴᱷᱟᱶ ᱞᱤ ᱥᱮᱴᱮᱨᱚᱜᱼᱢᱟ ᱾ ᱟᱫᱚ ᱟᱵᱚ ᱥᱟᱱᱛᱟᱲ ᱢᱚᱛᱚ ᱨᱮᱸᱜᱮᱡ ᱢᱟᱱᱣᱟ ᱠᱟᱱᱟ ᱵᱚᱱ ᱴᱟᱠᱟ ᱵᱟᱝᱠᱷᱟᱱ ᱫᱚ ᱦᱟᱸᱜ, ᱪᱤᱠᱟᱹᱛᱮᱵᱚᱱ ᱚᱞ ᱯᱟᱲᱦᱟᱣ ᱫᱟᱲᱮᱭᱟᱜᱼᱟ ᱾
ᱱᱮᱛᱟᱨ ᱚᱞ ᱯᱟᱲᱦᱟᱣ ᱨᱮᱪᱚᱝ ᱠᱟᱹᱣᱰᱤ ᱪᱮᱛᱟᱱ ᱜᱮ ᱚᱞ ᱯᱟᱲᱦᱟᱣ ᱾ ᱡᱟᱦᱟᱸ ᱴᱩᱠᱟᱹᱜ ᱠᱟᱹᱣᱰᱤ ᱠᱩᱲᱟᱹᱜ ᱠᱟᱱ ᱛᱟᱵᱚᱱᱟ ᱾ ᱩᱱᱟᱹᱜ ᱴᱟᱜ ᱜᱮᱵᱚᱱ ᱠᱚᱨᱟᱣ ᱫᱟᱲᱮᱭᱟᱜ ᱠᱟᱱᱟ ᱵᱚᱱ, ᱠᱟᱹᱣᱰᱤ ᱵᱟᱝ ᱠᱩᱲᱟᱹᱣ ᱞᱮᱱᱠᱷᱟᱱ ᱜᱮ ᱚᱸᱰᱮ ᱜᱮ ᱛᱷᱩᱠᱩᱢᱚᱜ ᱠᱟᱱ ᱛᱟᱵᱚᱱᱟ ᱾
ᱟᱫᱚ ᱱᱮᱛᱚᱜ ᱢᱟ ᱟᱭᱢᱟ ᱜᱮ ᱧᱮᱞᱚᱜ ᱠᱟᱱᱟ ᱡᱮ ᱠᱟᱹᱣᱰᱤ, ᱚᱵᱷᱟᱵᱽ ᱛᱮᱜᱮ ᱟᱭᱢᱟ ᱯᱟᱹᱴᱷᱩᱣᱟᱹ ᱠᱚ ᱚᱞ ᱯᱟᱲᱦᱟᱣ ᱠᱚ ᱵᱟᱹᱜᱤᱮᱜ ᱾
ᱥᱮᱸ
ᱱᱚᱣᱟ ᱵᱟᱨ
ᱟᱫᱚ ᱟᱹᱞᱤᱧᱟᱜ ᱦᱚᱸ ᱛᱟᱸᱦᱮ, ᱠᱟᱱᱟ ᱟᱫᱚ ᱴᱟᱠᱟ ᱠᱚ ᱚᱵᱷᱟᱵᱛᱮ ᱟᱫᱚ ᱚᱲᱟᱜ ᱠᱚᱨᱮᱱᱟᱜ ᱧᱮᱞ, ᱦᱩᱭᱱᱟ ᱵᱟᱝᱠᱚ ᱫᱟᱲᱮᱭᱟᱜ ᱠᱟᱱᱟ ᱟᱫᱚ ᱯᱟᱲᱦᱟᱣ ᱥᱮᱫ ᱟᱫᱚ ᱚᱱᱛᱮ ᱫᱚ ᱠᱟᱹᱴᱤᱡ ᱞᱤᱧ ᱠᱚᱢ ᱠᱮᱜᱼᱟ ᱾ ᱟᱫᱚ ᱱᱤᱛᱚᱜ ᱫᱚ ᱦᱟᱸᱜ ᱚᱲᱟᱜ ᱨᱮᱜᱮ ᱢᱮᱱᱟᱜ ᱞᱤᱧᱟ ᱚᱲᱟᱜ ᱠᱚᱨᱮᱱᱟᱜ ᱠᱟᱹᱢᱤ ᱵᱟᱲᱟᱭ ᱠᱟᱱᱟ ᱛᱟᱨᱯᱚᱨᱮ ᱦᱟᱸᱜ ᱱᱚᱝᱠᱟ, ᱱᱤᱡᱮ ᱠᱷᱚᱨᱪᱟ ᱞᱮᱠᱟ ᱠᱟᱹᱢᱤ ᱠᱚᱫᱚ ᱪᱟᱞᱟᱣ ᱵᱟᱲᱟᱭᱟᱜ ᱠᱟᱱᱟ ᱚᱱᱠᱟ ᱛᱟᱯᱟ ᱠᱟᱹᱢᱤ ᱠᱚᱦᱚᱸ,
ᱟᱨ ᱚᱲᱟᱜ ᱨᱮ ᱫᱩᱲᱩᱵ ᱠᱟᱛᱮᱫ ᱦᱚᱸ ᱵᱟᱭ ᱜᱟᱱᱚᱜᱼᱟ ᱡᱟᱦᱟᱱᱟᱜ ᱜᱮ ᱪᱤᱠᱟᱹᱭ ᱦᱩᱭᱩᱜᱼᱟ ᱾
ᱟᱫᱚ ᱚᱱᱠᱟ ᱠᱚᱢᱯᱤᱴᱤᱮᱴᱤᱵᱷ ᱠᱚᱥᱪᱮᱱ ᱫᱚ ᱵᱟᱝ ᱵᱤᱱ ᱚᱞ ᱯᱟᱲᱦᱟᱜ ᱠᱟᱱ ᱜᱮᱭᱟ ᱾
ᱦᱮᱸ
ᱠᱚᱢᱯᱤᱴᱤᱥᱮᱱᱟ ᱵᱟᱠᱷᱨᱟ ᱡᱟᱦᱱᱟᱜ ᱚᱱᱠᱟ, ᱯᱮᱠᱴᱤᱠ ᱜᱮᱭᱟ ᱾
ᱵᱟ ᱵᱟ ᱟᱫᱚ ᱚᱱᱠᱟ ᱫᱚ ᱦᱟᱸᱜ ᱚᱱᱟ ᱠᱚᱫᱚ ᱦᱟᱸᱜ ᱢᱩᱪᱟᱹᱫᱽ ᱫᱷᱟᱨᱟ ᱞᱮᱠᱟᱜᱮ ᱦᱟᱸᱜ, ᱟᱫᱚ ᱢᱚᱱᱮ ᱠᱚ ᱱᱮᱛᱟᱨ ᱫᱚ ᱟᱫᱚ ᱵᱟᱝ ᱪᱟᱞᱟᱜ ᱠᱟᱱ ᱛᱟᱹᱞᱤᱧᱟ ᱟᱹᱰᱤ ᱤᱭᱟᱹ ᱜᱟᱱ ᱞᱤᱧ ᱦᱩᱭᱱᱟ ᱛᱚ,
ᱚᱱᱟᱦᱚ ᱦᱮᱸ ᱜᱮ ᱢᱤᱫᱴᱟᱝ ᱥᱚᱢᱚᱭ ᱜᱮ ᱚᱞ ᱯᱟᱲᱦᱟᱣ ᱨᱮᱱᱟᱜ ᱚᱰᱮ ᱵᱷᱟᱵ ᱛᱟᱦᱮᱱᱟ ᱪᱮᱫᱠᱟ ᱚᱲᱟᱜ ᱫᱩᱣᱟᱹᱨ ᱧᱮᱞ ᱛᱮᱢ ᱵᱚᱞᱚ ᱞᱮᱱᱠᱷᱟᱱ ᱫᱚ ᱟᱫᱚ ᱚᱱᱛᱮᱱᱟᱜ ᱫᱚ ᱥᱮ ᱚᱞ ᱯᱟᱲᱦᱟᱣ ᱨᱮᱱᱟᱜ ᱚᱠᱛᱚ ᱫᱚ ᱮᱢ ᱵᱟᱝ‍᱾
ᱟᱫᱚ ᱦᱟᱸᱜ ᱢᱤᱫ ᱵᱟᱨ ᱥᱮᱨᱢᱟ ᱜᱮᱵ ᱞᱮᱱᱠᱷᱟᱱ ᱫᱚ ᱟᱫᱚ ᱚᱞᱚ ᱯᱟᱲᱟᱶ ᱥᱮᱫ ᱫᱚ ᱢᱚᱱᱮ ᱫᱚ ᱦᱟᱸᱜ ᱵᱟᱭ ᱪᱟᱞᱟᱜ-ᱟ ᱞᱟᱦᱟ ᱡᱟᱦᱟᱸᱞᱮᱠᱟ ᱛᱟᱦᱮᱱᱟ ᱚᱱᱠᱟ ᱫᱚ ᱵᱟᱝ ᱛᱟᱦᱮᱱᱟ ᱪᱟᱞᱟᱜ ᱨᱮᱦᱚᱸ ᱟᱨᱠᱤ‍‌‌᱾ ᱟᱛᱛᱷᱟ ᱜᱚᱝᱠᱮ ᱛᱟᱦᱚᱞᱮ ᱚᱠᱛᱚ ᱠᱚ ᱦᱩᱭᱱᱟ ᱟᱢ ᱥᱟᱶ ᱟᱹᱵᱤᱱ ᱥᱟᱣ ᱨᱚᱯᱚᱲ ᱠᱟᱛᱮ ᱟᱹᱰᱤ ᱢᱚᱡᱽ ᱵᱩᱡᱷᱟᱹᱣ ᱮᱱᱟ᱾
ᱦᱮᱸ ᱛᱷᱚ ᱴᱷᱤᱠ ᱜᱮᱣᱟ ᱛᱟᱦᱚᱞᱮ
ᱟᱨ ᱱᱚᱝᱠᱟ ᱜᱮ ᱡᱩᱫᱤ ᱥᱚᱢᱚᱭ ᱠᱚ ᱠᱩᱲᱟᱹᱜ ᱛᱟᱹᱵᱮᱱ ᱠᱷᱟᱱ ᱟᱨᱚ ᱱᱚᱝᱠᱟ ᱵᱤᱱ ᱠᱚᱞ ᱫᱟᱲᱮ ᱟᱹᱞᱤᱧᱟᱹᱞᱤᱧ ᱦᱟᱸᱟᱜ᱾
ᱴᱷᱤᱠ
ᱛᱟᱦᱚᱞᱮ ᱜᱚᱝᱠᱮ ᱵᱮᱥ ᱵᱮᱥ ᱵᱟᱲᱟ ᱜᱮ ᱢᱮᱱᱟᱜ ᱵᱮᱤᱱᱟ ᱛᱚ ᱦᱟᱸᱜ᱾
ᱦᱮᱸ ᱦᱮᱸ
ᱦᱮᱸ ᱟᱹᱞᱤᱧ ᱦᱚᱸ ᱵᱮᱥ ᱵᱟᱲᱟ ᱜᱮ ᱦᱮᱱᱟᱜ ᱞᱤᱧᱟ ᱟᱵᱮᱱ ᱦᱚᱸ ᱵᱮᱥ ᱛᱮᱜᱮ ᱛᱟᱦᱮᱱ ᱵᱤᱱ᱾ ᱚᱠᱛᱚ ᱠᱚᱛᱚ ᱦᱩᱭ ᱱᱟ᱾ ᱟᱨᱚ ᱱᱚᱝᱠᱟ ᱚᱠᱛᱚ ᱛᱟᱦᱮᱸ ᱞᱮᱱᱠᱷᱟᱱ ᱨᱚᱯᱚᱲ ᱦᱩᱭᱩᱜ-ᱟ᱾